ᱡᱚᱦᱟᱨ ᱜᱤ,
ᱦᱮᱸᱻ ᱡᱚᱦᱟᱨ ᱜᱤ
ᱱᱟᱯᱟᱭ ᱵᱟᱲᱟ ᱜᱤ?
ᱦᱮᱸ ᱦᱮᱸ ᱟᱹᱞᱤᱧ ᱫᱚ ᱱᱟᱯᱟᱭ ᱜᱮ, ᱟᱵᱮᱱ ᱜᱮ ᱪᱤᱜ ᱞᱮᱠᱟ?
ᱟᱹᱞᱤᱧ ᱦᱚᱸ ᱱᱤᱭᱟᱹ ᱜᱷᱟᱹᱲᱤᱡ ᱫᱚ ᱱᱚᱼᱚᱭ ᱱᱟᱯᱟᱭ ᱵᱟᱲᱟ ᱜᱮ
ᱟᱪᱪᱷᱟ ᱟᱨ ᱚᱲᱟᱜ ᱠᱚᱨᱮᱱ ᱪᱮᱜ? ᱞᱮᱠᱟ
ᱚᱲᱟᱜ ᱠᱚᱨᱮ ᱦᱚᱸ ᱱᱤᱛᱚᱜ ᱫᱚ ᱱᱟᱯᱟᱭ ᱵᱟᱲᱟ ᱜᱮ ᱢᱮᱱᱟᱜ ᱠᱚᱣᱟ᱾
ᱩᱸ ᱦᱩᱸ ᱦᱮᱸ ᱱᱟᱯᱟᱭ ᱵᱚᱱ ᱛᱟᱦᱮᱱ ᱠᱷᱟᱱ ᱜᱮ᱾
ᱦᱩᱸ ᱦᱩᱸ ᱦᱩᱸ ᱦᱩᱸ ᱟᱯᱮ ᱠᱚᱨᱮᱱ ᱜᱮ ᱪᱮᱜᱠᱟ,
ᱦᱮᱸ ᱱᱤᱭᱟᱹ ᱜᱷᱟᱹᱲᱤ ᱫᱚ ᱦᱟᱸᱜ ᱟᱹᱞᱤᱧ ᱥᱮᱱ ᱦᱚᱸ ᱱᱟᱯᱟᱭ ᱜᱮ,
ᱟᱫᱚ ᱫᱟᱜ ᱡᱟᱹᱯᱩᱫ ᱠᱚ ᱪᱮᱜ-ᱠᱟ?
ᱫᱟᱜ ᱡᱟᱹᱯᱩᱫ ᱠᱩᱻ ᱫᱚ ᱱᱤᱭᱟᱹ ᱜᱷᱟᱹᱲᱤ ᱫᱚ ᱥᱮᱛᱟᱜ ᱥᱮᱱ ᱫᱚ ᱦᱟᱸᱜ ᱱᱟᱥᱤᱭᱟᱜ ᱮ ᱡᱟᱹᱲᱤ ᱞᱮᱫᱟ ᱟᱫᱚ ᱱᱤᱛ ᱫᱚ ᱦᱟᱸᱜ ᱟᱻ ᱵᱟᱭ ᱡᱟᱹᱲᱤ ᱟᱠᱟᱜ ᱱᱤᱛᱚᱜ ᱫᱚᱭ ᱨᱤᱢᱤᱞ ᱠᱟᱜ ᱛᱟᱵᱚᱱᱟ᱾
ᱚᱸ ᱚᱱᱠᱟ ᱜᱮ ᱱᱚᱛᱮ ᱦᱚᱸ ᱧᱮᱞᱚᱜ ᱠᱟᱱᱟ᱾ ᱥᱮᱛᱟᱜ ᱠᱷᱚᱱ ᱜᱮ ᱱᱚᱜᱼᱚᱭ ᱨᱤᱢᱤᱞ ᱨᱤᱢᱤᱞ ᱟᱫᱚ ᱫᱟᱜ ᱡᱟᱹᱲᱤ ᱢᱟ ᱮᱠᱫᱚᱢ ᱜᱮ ᱵᱟᱝ ᱧᱮᱞᱚᱜ ᱠᱟᱱ᱾
ᱦᱮᱸ ᱦᱩᱸ᱾ ᱛᱟᱦᱞᱮ ᱜᱟᱞᱢᱟᱨᱟᱣ ᱫᱚ ᱞᱤᱧ ᱢᱮᱱᱮᱫ ᱛᱟᱦᱮᱱᱟ ᱡᱟᱸᱦᱟ ᱫᱟᱨᱟᱭ ᱠᱟᱱᱼᱼ ᱱᱚᱭᱮ ᱟᱜᱚᱥᱴ ᱵᱟᱠᱷᱨᱟ ᱛᱮ ᱛᱷᱚᱲᱟ ᱞᱟᱝ ᱜᱟᱞᱢᱟᱨᱟᱣ ᱞᱮᱱᱼᱼ ᱥᱮ
ᱟᱞᱮ ᱦᱚᱸ ᱫᱤᱱ ᱠᱷᱚᱱ ᱫᱚ ᱟᱞᱮ ᱦᱚᱸ ᱞᱮᱼᱼ ᱱᱚᱜᱼᱚᱭ ᱦᱚᱞᱟ ᱜᱚᱞᱮ ᱜᱚᱴᱟ ᱵᱟᱲᱟ ᱠᱮᱜ-ᱟ ᱫᱩᱲᱩᱵ ᱵᱟᱲᱟ ᱞᱮᱱᱟ ᱞᱮ ᱠᱚᱲᱟ ᱠᱩ᱾
ᱟᱪᱪᱷᱟ᱾
ᱫᱤᱱ ᱢᱟᱦᱟ ᱠᱚ ᱥᱮᱴᱮᱨ ᱦᱟᱡᱩᱜ ᱠᱟᱱᱟ ᱛᱚ ᱟᱵᱚ ᱠᱚᱦᱚᱸᱼᱼ ᱪᱤᱨᱜᱟᱹᱞ ᱵᱟᱵᱚᱱ ᱛᱟᱦᱮᱸ ᱞᱮᱱ ᱠᱷᱟᱱ ᱫᱚ ᱪᱮᱠᱟ ᱦᱩᱭᱩᱜᱼᱟ ᱟᱫᱚ ᱼᱼ ᱛᱚ ᱢᱤᱫ ᱫᱷᱟᱣ ᱮᱢ ᱥᱮᱴᱮᱨ ᱞᱮᱱᱠᱷᱟᱱ ᱫᱚ, ᱪᱮᱫ ᱮᱢ ᱪᱤᱠᱟ ᱜᱚᱫᱟ ᱦᱟᱸᱜ ᱩᱱᱟᱹᱜ ᱛᱟᱲᱟᱛᱟᱹᱲᱤ ᱫᱚ᱾
ᱮᱱ ᱟᱹᱞᱤᱧ ᱫᱚ ᱞᱤᱧ ᱢᱮᱱ ᱪᱚᱭ ᱫᱟ ᱟᱵᱮᱱ ᱥᱮᱱ ᱫᱚ ᱱᱚᱝᱠᱟ ᱪᱮᱫ ᱞᱮᱠᱟ ᱦᱩᱭᱩᱜᱼᱟ? ᱢᱚᱱᱮ ᱠᱟᱜ ᱵᱮᱱ ᱟᱵᱮᱱᱟᱜ ᱦᱚᱱᱚᱛ ᱨᱮ ᱡᱟᱦᱟ ᱥᱟᱱᱛᱟᱞᱼᱼ ᱟᱹᱛᱩ ᱠᱚ ᱢᱮᱱᱟᱜ ᱠᱟᱫᱟ ᱡᱚᱛᱚ ᱦᱚᱲ ᱢᱤᱫᱴᱷᱮᱱ ᱜᱮᱵᱮᱱ ᱡᱟᱣᱨᱟ ᱠᱚᱣᱟ ᱥᱮ ᱪᱮᱫ ᱞᱮᱠᱟ, ᱱᱚᱝᱠᱟᱼᱼ
ᱦᱳᱭ ᱦᱳᱭ ᱟᱞᱮ ᱦᱚᱸ ᱚᱱᱟ ᱟᱞᱮᱼᱼ ᱥᱩᱨ ᱠᱚ ᱨᱮᱱ ᱡᱟᱦᱟᱱ ᱠᱚ ᱢᱮᱱᱟᱜ ᱠᱚᱣᱟ ᱟᱞᱮ ᱫᱚ ᱦᱟᱸᱜ ᱢᱤᱫᱴᱷᱮᱱ ᱜᱮᱞᱮ ᱦᱩᱭ ᱪᱚ ᱵᱟᱲᱟᱭᱟ, ᱡᱟᱥᱼᱼ ᱥᱮᱨᱢᱟ ᱜᱮ, ᱟᱫᱚ ᱱᱤᱭᱟᱹ ᱫᱟᱱ ᱦᱚᱸ ᱚᱱᱠᱟ ᱜᱮᱞᱮ ᱨᱤᱠᱟᱹ ᱵᱟᱲᱟᱣ ᱠᱟᱫᱟ᱾ ᱟᱫᱚ ᱦᱚᱞᱟ ᱫᱚ ᱟᱞᱮ ᱟᱹᱛᱩ ᱨᱮᱱ ᱜᱮᱞᱮ ᱫᱩᱲᱩᱵ ᱡᱟᱣᱨᱟ ᱞᱮᱱᱟ᱾ ᱦᱩᱸ, ᱟᱫᱚ ᱚᱱᱟ ᱨᱮᱱ ᱢᱩᱲᱩᱛ ᱢᱟᱱᱮ ᱠᱟᱹᱢᱤ ᱼᱼ ᱢᱤᱫ ᱫᱚ ᱟᱞᱮ ᱜᱮᱞᱮ ᱛᱟᱦᱮᱱᱟ ᱟᱫᱚᱼᱼ ᱜᱟᱞᱢᱟᱨᱟᱣ ᱜᱚᱴᱟ ᱠᱮᱜᱼᱟ ᱞᱮ ᱛᱟᱦᱞᱮ ᱦᱟᱸᱜ ᱫᱤᱱ ᱠᱷᱚᱱ ᱛᱚ ᱥᱮᱴᱮᱨᱚᱜ ᱠᱟᱱᱟ, ᱟᱫᱚ ᱦᱟᱸᱜ ᱛᱤᱦᱤᱧ ᱜᱟᱯᱟᱼᱼ ᱠᱷᱚᱱ ᱵᱟᱵᱩᱱ ᱵᱟᱲᱟᱭ ᱪᱚ ᱞᱮᱠᱚ ᱠᱷᱟᱱ ᱦᱟᱸᱜᱼᱼ
ᱦᱩᱸ᱾
ᱛᱚ ᱦᱟᱸᱜ ᱥᱟᱱᱟᱢ ᱜᱤᱛᱚ ᱠᱟᱹᱢᱤ ᱡᱚᱝ ᱦᱚᱲ᱾
ᱦᱮᱸ ᱥᱮ ᱢᱟ ᱠᱟᱱ ᱜᱤ ᱡᱚᱛᱚ ᱦᱚᱲ ᱜᱮ ᱢᱟᱴᱷ ᱨᱮᱵᱚᱱ ᱚᱠᱚᱭ ᱫᱚ ᱡᱚᱛᱚ ᱦᱚᱲ ᱜᱮ ᱢᱤᱜ ᱢᱤᱜᱴᱮᱱ ᱵᱟᱵᱮᱨ ᱨᱮ ᱛᱚᱞ ᱢᱮᱱᱟᱜ ᱵᱚᱱ ᱜᱮᱭᱟ ᱦᱟᱸᱜ᱾
ᱦᱮᱸ ᱦᱮᱸ ᱦᱮᱸ, ᱟᱫᱚ ᱚᱱᱟ ᱛᱮ ᱦᱟᱸᱜ ᱫᱚ ᱦᱟᱸᱜ ᱢᱤᱫ ᱫᱤᱱ ᱦᱟᱸᱜ ᱞᱮᱼᱼ ᱱᱮᱰᱟ ᱠᱮᱜᱼᱟ ᱞᱮ ᱟᱫᱚ ᱦᱟᱸᱜ ᱩᱱ ᱦᱚᱦᱚ ᱡᱟᱣᱨᱟ ᱠᱟᱛᱮᱜ ᱦᱟᱸᱜ ᱥᱟᱱᱟᱢ ᱦᱚᱲ ᱞᱮ ᱵᱟᱲᱟᱭ ᱩᱪᱩ ᱠᱚᱣᱟ᱾ ᱡᱮ ᱟᱵᱚ ᱦᱚᱸ ᱡᱟᱣ ᱫᱤᱱ ᱦᱟᱹᱡᱩᱜ ᱠᱟᱱ ᱞᱮᱠᱟ ᱜᱮ ᱦᱟᱸᱜᱼᱼ
ᱦᱩᱸ᱾
ᱡᱤᱱᱤᱥ ᱠᱩᱼᱼ
ᱦᱩᱸ ᱟᱨ ᱟᱹᱞᱤᱧ ᱥᱮᱱ ᱠᱷᱚᱱ ᱫᱩᱞᱤᱧ ᱢᱮᱱ ᱩᱪᱩᱭᱮᱜ ᱛᱮᱦᱮᱱᱟ ᱡᱮᱼᱼ ᱟ ᱢᱚᱱᱮ ᱠᱟᱜ ᱵᱮᱱ ᱟᱵᱮᱱ ᱦᱚᱸ ᱟᱵᱮᱱᱟᱜ ᱯᱚᱱᱚᱛ ᱨᱮᱱ ᱦᱚᱲᱼᱼ ᱵᱮᱱ ᱟᱹᱜᱩ ᱠᱚᱣᱟ ᱟᱹᱞᱤᱧ ᱦᱚᱸ ᱟᱹᱞᱤᱧᱟᱜ ᱯᱚᱱᱚᱛ ᱨᱮ ᱢᱟᱱᱮ ᱱᱚᱝᱠᱟ ᱜᱤ ᱡᱩᱫᱤ ᱢᱤᱫᱴᱷᱮᱱ ᱵᱩᱱᱼᱼ ᱠᱚᱨᱟᱣ ᱪᱩ ᱞᱮᱠᱷᱟᱱ ᱫᱚ ᱦᱟᱸᱜ ᱟᱹᱞᱤᱧᱱ ᱥᱮᱱ ᱠᱷᱚᱱ ᱫᱚᱞ ᱤᱧ ᱢᱮᱱᱮᱜ ᱛᱮᱦᱮᱱᱟ ᱯᱟᱥᱮᱡ ᱟᱨᱦᱚᱸᱼᱼ ᱛᱷᱚᱲᱟ ᱠᱮᱴᱮᱡ ᱧᱚᱜ ᱵᱩᱱ, ‌ᱩᱸ ᱵᱩᱡᱷᱟᱹᱣ ᱠᱚᱜ-ᱟ ᱟᱨᱠᱤ᱾
ᱦᱳᱭ ᱦᱳᱭ, ᱟᱫᱚ ᱱᱚᱣᱟ ᱚᱱᱟ ᱢᱟ ᱟᱹᱰᱤ ᱱᱟᱯᱟᱭ ᱠᱟᱛᱷᱟ ᱠᱟᱱ ᱜᱤ ᱢᱮᱱᱠᱷᱟᱱᱼᱼ ᱟᱞᱟᱝ ᱡᱮ ᱱᱚᱜ-ᱚᱸᱭ ᱞᱟᱝ ᱜᱟᱞᱢᱟᱨᱟᱣ ᱠᱮᱜ-ᱟ, ᱟᱹᱰᱤ ᱱᱟᱯᱟᱭ ᱜᱤ ᱱᱚᱣᱟ ᱫᱚ ᱵᱩᱡᱷᱟᱹᱣ ᱱᱟ, ᱟᱫᱚ ᱢᱮᱱᱠᱷᱟᱱ ᱟᱨᱚ ᱦᱚᱸᱼᱼ ᱢᱮᱱᱟᱜ ᱠᱚᱛᱟ ᱵᱚᱱ ᱜᱮᱭᱟ ᱦᱚᱲ ᱠᱚ ᱥᱟᱱᱟᱢ ᱠᱚ ᱡᱟᱣᱨᱟ ᱠᱟᱛᱮᱜ ᱡᱮ ᱱᱚᱝᱠᱟ ᱜᱤ ᱢᱤᱫᱴᱮᱱ ᱱᱟᱯᱟᱭᱼᱼ ᱦᱩᱫᱤᱥ ᱵᱩᱱ ᱟᱹᱜᱩ ᱞᱮᱠᱷᱟᱡ ᱫᱚ ᱟᱨᱚ ᱱᱟᱯᱟᱭ ᱠᱚᱜ ᱜᱮᱭᱟ᱾
ᱦᱮᱸ ᱟᱫᱚ ᱱᱤᱭᱟᱹ ᱫᱚ ᱧᱮᱞ ᱵᱮᱱ ᱦᱟᱸᱜ ᱟᱹᱞᱤᱧᱟᱜ, ᱟᱹᱞᱤᱧ ᱥᱮᱱ ᱠᱷᱚᱱ ᱞᱤᱧ ᱢᱮᱱ ᱠᱮᱫᱟ ᱟᱨᱠᱤ ᱱᱩᱝᱠᱟᱼᱼ ᱡᱩᱫᱤ ᱵᱩᱱ ᱠᱚᱨᱟᱣ ᱞᱮᱠᱷᱟᱱ ᱵᱷᱟᱹᱞᱤ ᱠᱚᱜ-ᱟ, ᱟᱨᱠᱤ᱾
ᱦᱩᱸ ᱟᱫᱚ ᱠᱚᱨᱟᱣ ᱞᱟᱹᱠᱛᱤ ᱠᱟᱱᱟ ᱟᱵᱩ ᱫᱚᱼᱼ ᱵᱟᱝ ᱵᱩᱱ ᱡᱩᱢᱤᱫ ᱞᱮᱱᱠᱷᱟᱱ ᱫᱚ ᱪᱮᱠᱟᱛᱮ ᱜᱟᱱᱚᱜ-ᱟ᱾ ᱱᱚᱣᱟ ᱠᱩᱱ ᱟᱹᱨᱤᱼᱪᱟᱹᱞᱤ, ᱱᱚᱣᱟ ᱠᱩᱱ ᱯᱟᱞᱟᱣ ᱛᱟᱞᱟ ᱛᱤᱜᱤ ᱦᱩᱸᱼᱼ ᱡᱩᱢᱤᱫ ᱠᱟᱛᱮᱜ ᱟᱵᱩ ᱫᱚ ᱟᱨᱚ ᱵᱩᱜᱤ ᱵᱟᱹᱲᱤᱡ ᱞᱟᱦᱟ ᱥᱟᱞᱟ ᱜᱩᱼᱼ ᱴᱟᱭᱟ ᱵᱩᱱ ᱪᱤᱜ ᱵᱩᱱ ᱪᱤᱠᱟᱭᱟ ᱱᱟᱯᱟᱭ ᱠᱟᱹᱢᱤ ᱠᱩ‌ ᱦᱩᱸᱼᱼ ᱟᱨ ᱵᱟᱠᱷᱟᱱ ᱫᱚ ᱥᱟᱱᱟᱢ ᱜᱤ ᱠᱟᱹᱢᱤ ᱡᱚᱢ ᱦᱚᱲ ᱚᱠᱛᱚ ᱫᱚ ᱪᱤᱠᱟᱹᱛᱮᱢ ᱧᱟᱢᱟ᱾
ᱪᱮᱠᱟᱛᱮ ᱦᱮᱸ ᱚᱱᱟ ᱜᱤᱛᱚ ᱞᱤᱧ ᱢᱮᱱ ᱫᱟ ᱡᱚᱛᱚ ᱦᱚᱲ ᱜᱮ ᱢᱚᱱᱮ ᱠᱟᱜ ᱵᱮᱱᱼᱼ ᱢᱤᱼᱢᱤᱫᱴᱮᱱ ᱵᱟᱵᱮᱨ ᱛᱮ ᱛᱚᱞ ᱢᱮᱱᱟᱜ ᱵᱚᱱᱟ ᱮᱱ ᱨᱮᱦᱚᱸᱼᱼ ᱠᱤᱪᱷᱩ ᱴᱟᱜ ᱥᱚᱢᱚᱭ ᱮᱢ ᱠᱟᱛᱮᱱ ᱪᱟᱞᱟᱜ ᱦᱩᱭᱩᱜ ᱛᱟᱵᱚᱱᱟ᱾
ᱦᱚᱭ ᱦᱚᱭ ᱦᱚᱭ ᱞᱟᱡ ᱨᱮᱸᱜᱮᱡ ᱫᱚ ᱥᱟᱱᱟᱢ ᱦᱚᱲᱟᱜ ᱜᱮ ᱢᱮᱱᱟᱜ-ᱟ ᱢᱮᱱᱠᱷᱟᱱ ᱮᱱ ᱨᱮᱦᱚᱸᱼᱼ ᱩᱸ ᱵᱟᱨ ᱪᱩᱯᱩᱫ ᱡᱚᱢ ᱠᱟᱛᱮᱜ ᱦᱚᱸ ᱢᱤᱫ ᱫᱟᱱ ᱫᱩᱲᱩᱵ ᱡᱟᱣᱨᱟ ᱫᱚ ᱞᱟᱹᱠᱛᱤ ᱠᱟᱱ ᱛᱟᱹᱵᱩᱱ ᱜᱤᱭᱟ ᱦᱩᱸ᱾
ᱦᱩᱸ ᱟᱫᱚ ᱧᱮᱞ ᱞᱮᱠᱷᱟᱱ ᱵᱮᱱ ᱡᱮᱼᱼ ᱮᱢᱚᱱ ᱦᱚᱸ ᱦᱩᱭᱩᱜ ᱠᱟᱱᱟᱼᱼ ᱩᱸ ᱢᱚᱱᱮ ᱠᱟᱜ ᱵᱮᱱ ᱱᱚᱝᱠᱟ ᱢᱤᱫᱴᱮᱱ ᱚᱱᱩᱥᱴᱷᱟᱱ ᱦᱩᱭᱩᱜ ᱠᱟᱱ ᱛᱟᱵᱚᱱᱟ ᱱᱚᱭ ᱟᱜᱚᱥᱴ ᱨᱮᱱᱟᱜᱼᱼ ᱛᱚ ᱵᱟᱭᱨᱟ ᱪᱷᱟᱹᱛᱤᱠ ᱡᱟᱹᱛᱤ ᱠᱩ ᱟᱹᱜᱩ ᱠᱟᱜ ᱠᱤᱱᱟᱹ ᱯᱟᱹᱧᱪᱤ ᱠᱩ ᱰᱷᱮᱸᱜᱟᱣ ᱠᱟᱜ ᱠᱤᱱᱟ ᱮᱥᱴᱮᱪ ᱨᱮᱠᱚ ᱫᱩᱲᱩᱵ ᱠᱟᱜ ᱠᱤᱱᱟᱹ᱾
ᱟᱫᱚ ᱱᱚᱣᱟ ᱠᱩᱫᱚ ᱧᱮᱞ ᱞᱮᱠᱷᱟᱱ ᱫᱚᱼᱼ ᱢᱟᱱᱮ ᱟᱹᱵᱩᱣᱟᱜᱼᱼ ᱯᱨᱚᱢᱯᱚᱨᱟ ᱨᱮ ᱥᱮᱞᱮᱫᱚᱜ ᱫᱚ ᱴᱷᱤᱠ ᱫᱚ ᱴᱷᱤᱠ ᱜᱮᱭᱟ ᱟᱫᱚ ᱚᱱᱠᱟᱱ ᱡᱟᱭᱜᱟ ᱨᱮᱫᱚ ᱴᱷᱟᱶ ᱮᱢ ᱫᱚ ᱮᱴᱟᱜᱼᱼ
ᱦᱮᱸ ᱢᱟᱱᱮ ᱟᱹᱞᱤᱧ ᱴᱷᱮᱱ ᱠᱷᱚᱱ ᱫᱚᱞᱤᱧ ᱢᱮᱱ ᱫᱟᱼᱼ ᱵᱟᱝ ᱥᱚᱵᱷᱟᱜ ᱠᱟᱱ ᱞᱮᱠᱟ ᱞᱤᱧ ᱢᱚᱱᱮ ᱩᱪᱩᱭ ᱫᱟ ᱟᱹᱞᱤᱧ ᱥᱮᱱ ᱠᱷᱚᱱ ᱫᱚᱞᱤᱧ ᱢᱮᱱ ᱫᱟᱼ ᱢᱚᱱᱮ ᱠᱟᱜ ᱵᱮᱱ ᱱᱤᱭᱟᱹ ᱫᱚ ᱢᱤᱫᱴᱮᱱ ᱚᱸ ᱨᱚᱝ ᱥᱮᱜ ᱪᱟᱞᱟᱜ ᱠᱟᱱ ᱞᱮᱠᱷᱟ‌ ᱟᱹᱞᱤᱧ ᱫᱚᱞᱤᱧ ᱢᱚᱱᱮ ᱩᱪᱩᱭ ᱫᱟ ᱟᱨᱠᱤ᱾
ᱠᱟᱱ ᱜᱤ ᱾ ᱟᱞᱮ ᱠᱟᱹᱡ ᱠᱟᱹᱡ ᱱᱚᱝᱠᱟ ᱡᱟᱦᱟᱸ ᱱᱟᱜᱼᱼ ᱯᱚᱨᱚᱯ ᱠᱩᱞᱮ ᱠᱚᱨᱟᱣ ᱜᱮᱭᱟ ᱞᱮ ᱚᱱᱟ ᱛᱟᱞᱟ ᱨᱮᱫᱚᱼᱼ ᱢᱟᱱᱮ ᱪᱷᱟᱛᱤᱠ ᱡᱟᱹᱛᱤ ᱠᱩᱫᱚ ᱮᱠᱫᱚᱢ ᱜᱤ ᱵᱚᱞᱚ ᱫᱚᱞᱮᱼ ᱢᱟᱱᱟᱣ ᱠᱟᱜ ᱠᱚ ᱜᱤᱭᱟ ᱢᱟᱱᱮ ᱵᱟᱝ ᱠᱚ ᱵᱚᱞᱚᱜ ᱜᱮᱭᱟ ᱩᱱᱠᱩ ᱦᱚᱸ ᱾
ᱦᱩᱸ᱾
ᱦᱟᱹᱡᱩᱜ ᱜᱮᱭᱟ ᱠᱚ ᱧᱮᱞ ᱥᱩᱡᱷᱤ ᱜᱤᱭᱟ ᱠᱚ᱾ ᱠᱟᱹᱢᱤ ᱦᱚᱨᱟ ᱠᱚ ᱢᱮᱱᱠᱷᱟᱱ ᱚᱱᱟ ᱵᱷᱤᱛᱨᱤ ᱨᱮᱫᱚ ᱵᱚᱸᱜᱟᱼᱼ ᱵᱩᱨᱩ ᱛᱟᱞᱟ ᱨᱮᱫᱚ ᱚᱸᱰᱮ ᱫᱚ ᱵᱟᱝ ᱞᱮ ᱵᱚᱞᱚ ᱩᱪᱩᱣ ᱠᱩᱜᱮᱭᱟ᱾
ᱟᱸᱪᱪᱷᱟ ᱚᱶᱼᱼ
ᱡᱮ ᱡᱟᱦᱟᱸᱭ ᱜᱮᱭ ᱦᱮᱡ ᱱᱟᱭ ᱵᱚᱞᱚᱭᱮᱱᱟᱭ᱾
ᱩᱸ ᱢᱮᱱᱫᱟ ᱞᱤᱧ ᱧᱮᱞ ᱵᱮᱱ ᱮᱢᱚᱱ ᱦᱚᱸ ᱧᱮᱞᱚᱜ ᱠᱟᱱᱟ ᱥᱳᱥᱟᱞ ᱢᱤᱰᱤᱭᱟ, ᱛᱮᱜᱮ ᱞᱤᱧ ᱧᱮᱞ ᱠᱮᱜᱼᱟ ᱩᱸ ᱢᱚᱱᱮ ᱠᱟᱜ ᱵᱮᱱ ᱱᱚᱝᱠᱟ ᱥᱴᱮᱡ ᱨᱮᱠᱚ ᱯᱟᱹᱧᱪᱤ ᱠᱚ ᱰᱷᱮᱸᱜᱟᱣ ᱟᱠᱟᱫ ᱠᱤᱱᱟᱹ ᱯᱟᱹᱧᱪᱤ ᱯᱟᱲᱦᱟ ᱰᱮᱝᱜᱟ ᱠᱟᱛᱮ ᱠᱤᱱ ᱫᱩᱲᱩᱵ ᱟᱠᱟᱱᱟ ᱛᱚ ᱟᱨ ᱨᱚᱲ ᱞᱟᱹᱜᱤᱫ ᱠᱚ ᱫᱟᱣ ᱠᱚ ᱮᱢᱟᱜ ᱠᱤᱱᱟᱹ ᱛᱚ ᱩᱱᱠᱤᱱ ᱫᱚ ᱟᱵᱚᱣᱟᱜ ᱥᱚᱢᱟᱡᱽ ᱞᱟᱹᱜᱤᱫ ᱫᱚ ᱢᱟᱱᱮ ᱱᱟᱹᱥᱤ ᱦᱚᱸ ᱢᱤᱫᱵᱟᱨ ᱠᱟᱛᱷᱟ ᱦᱚᱸ ᱵᱟᱲᱟᱭ ᱢᱟᱛᱚ ᱵᱟᱹᱠᱤᱱ ᱵᱟᱲᱟᱭ ᱛᱚ ᱚᱱᱟ ᱞᱟᱹᱜᱤᱫ ᱦᱚᱸ ᱨᱚᱲ ᱫᱚ ᱵᱟᱟᱹᱠᱤᱱ ᱨᱚᱲ ᱟᱠᱟᱜᱼᱟ ᱢᱟᱱᱮ ᱟᱹᱠᱤᱱᱟᱜ ᱡᱟᱹᱛᱤ ᱨᱮᱱᱟᱜ ᱠᱚᱣᱟᱜ ᱤᱭᱟᱹ ᱨᱮᱱᱟᱜ ᱟᱠᱚᱣᱟᱜ ᱢᱩᱠᱷᱤᱭᱟᱹ ᱱᱚᱜᱠᱟᱱ ᱟᱠᱚ ᱨᱮᱱ ᱞᱟᱹᱜᱤᱫ ᱜᱮ ᱠᱤᱱ ᱱᱚᱝᱠᱟ ᱠᱟᱛᱷᱟ ᱠᱤᱱ ᱫᱚᱦᱚ ᱞᱮᱫᱟ
ᱦᱳᱭ ᱟᱫᱚ ᱚᱱᱟ ᱠᱚᱫᱚ ᱵᱮᱼᱵᱟᱹᱲᱤᱡ ᱠᱟᱱ ᱜᱮᱭᱟ ᱟᱵᱚ ᱦᱚᱸ ᱥᱟᱱᱟᱢ ᱵᱩᱡᱷᱟᱹᱣ ᱞᱟᱹᱠᱛᱤ ᱠᱟᱱ ᱛᱟᱵᱚᱱᱟ ᱚᱠᱟᱴᱟᱜ ᱢᱟᱱᱮ ᱠᱟᱹᱢᱤ ᱦᱚᱨᱟ ᱨᱮ ᱢᱮᱱᱫᱟ ᱚᱠᱟᱴᱟᱜ ᱵᱚᱱ ᱥᱩᱫ ᱞᱮᱠᱷᱟᱱ ᱱᱟᱯᱟᱭᱚᱜᱼᱟ ᱦᱮᱸ ᱚᱠᱚᱭ ᱵᱚᱱ ᱚᱦᱚ ᱥᱩᱞ ᱞᱟᱭ ᱠᱷᱟᱡ ᱟᱨᱚ ᱠᱟᱹᱢᱤ ᱱᱟᱯᱟᱭ ᱛᱮ ᱥᱮ ᱞᱟᱦᱟ ᱥᱮᱜ ᱪᱟᱞᱟᱜ ᱛᱟᱵᱚᱱᱟ ᱚᱱᱟ ᱫᱚ ᱟᱵᱚ ᱛᱮᱜᱮ ᱟᱸᱜᱚᱪ ᱦᱩᱭᱩᱜ ᱛᱟᱵᱚᱱᱟ ᱦᱮᱸ ᱛᱮᱦᱮᱸᱧ ᱜᱟᱯᱟ ᱫᱚ ᱧᱮᱞᱚᱜ ᱚᱱᱟ ᱡᱮ ᱦᱚᱜᱼᱚᱭ ᱞᱟᱹᱭ ᱜᱟᱱᱚᱜᱼᱟ ᱨᱟᱡᱽᱱᱤᱛᱤ ᱚᱱᱟ ᱠᱩ ᱟᱵᱩᱣᱟᱜ ᱨᱟᱭ ᱟᱹᱨᱤᱪᱟᱹᱞᱤ ᱨᱮ ᱥᱮ ᱟᱵᱚᱣᱟᱜ ᱠᱟᱹᱢᱤ ᱦᱚᱨᱟ ᱨᱮᱵᱚᱱ ᱚᱨ ᱥᱩᱨ ᱞᱮᱠᱷᱟᱡ ᱫᱚ ᱪᱤᱠᱟᱹ ᱜᱟᱱᱚᱜᱼᱟ ᱩᱱᱠᱩ ᱫᱚ ᱠᱚ ᱪᱟᱹᱭ ᱭᱟᱠᱚ ᱡᱮ ᱟᱠᱚᱣᱟᱜ ᱠᱟᱹᱢᱤ ᱠᱚ ᱞᱟᱦᱟᱭᱟ
ᱦᱩᱸ ᱟᱹᱞᱤᱧ ᱫᱚ ᱚᱱᱟ ᱜᱤᱞᱤᱧ ᱢᱮᱱ ᱦᱚᱪᱚ ᱭᱮᱫᱟ ᱡᱮ ᱱᱚᱝᱠᱟᱱ ᱡᱟᱭᱜᱟ ᱨᱮᱫᱚ ᱡᱟᱛᱮ ᱱᱚᱝᱠᱟᱱ ᱪᱷᱟᱹᱛᱤᱠ ᱡᱟᱹᱛᱤ ᱫᱚ ᱵᱟᱵᱚᱱ ᱴᱷᱟᱶ ᱵᱟᱵᱚᱱ ᱮᱢᱟᱣ ᱠᱚ ᱥᱮ ᱱᱚᱝᱠᱟ ᱫᱚ ᱵᱟᱵᱚᱱ ᱱᱮᱶᱛᱟ ᱜᱤᱨᱟᱹ ᱦᱚᱸ ᱡᱮᱛᱮ ᱵᱟᱵᱚᱱ ᱵᱷᱮᱡᱟᱣᱟᱠᱚ ᱡᱟ ᱩᱰᱤ ᱠᱩᱞᱟᱹᱜ ᱛᱟᱵᱚᱱᱟ ᱡᱟ ᱩᱹᱰᱤᱜ ᱠᱩᱞᱟᱹᱜ ᱛᱟᱵᱚᱱᱟ ᱡᱟ ᱠᱟᱹᱣᱰᱤ ᱡᱟᱣᱨᱟᱜ ᱛᱟᱵᱚᱱᱟ ᱟᱵᱚ ᱛᱮᱜᱮ ᱡᱟᱜᱮ ᱵᱟᱵᱚᱱ ᱫᱟᱲᱮᱭᱟᱜ
ᱦᱩᱸ
ᱦᱩᱰᱟᱹᱨ ᱡᱩᱲᱩ ᱵᱟᱵᱚᱱ ᱧᱟᱢ ᱨᱮᱦᱚᱸ ᱪᱟᱯᱩ ᱡᱩᱲᱩ ᱡᱟ ᱜᱮᱵᱚᱱ ᱧᱟᱢ ᱠᱟᱛᱮᱜ ᱦᱟᱞᱠᱟ ᱠᱚᱨᱟ ᱠᱚᱨᱟᱣ ᱞᱮᱠᱷᱟᱱ ᱦᱚᱸ ᱵᱷᱟᱞᱤ ᱠᱚᱜᱼᱟ
ᱟᱫᱚ ᱛᱤᱦᱤᱧ ᱜᱟᱯᱟ ᱫᱚ ᱧᱮᱞ ᱞᱮᱠᱷᱟᱱ ᱡᱮ ᱧᱮᱞ ᱠᱟᱱ ᱜᱮᱭᱟ ᱡᱮ, ᱟᱵᱚ ᱦᱚᱸ ᱢᱟᱱᱮ ᱟᱵᱚᱨᱮᱱ ᱦᱚᱲ ᱦᱚᱸ ᱟᱹᱰᱤᱼᱼ ᱞᱟᱹᱴᱩ ᱞᱟᱹᱴᱩ ᱦᱩᱫᱟᱹ ᱨᱮ ᱠᱚ ᱫᱩᱲᱩᱵ ᱠᱟᱱ ᱛᱟᱵᱚᱱ ᱜᱮᱭᱟ ᱦᱮᱸ᱾ ᱟᱫᱚ ᱥᱟᱱᱟᱢ ᱦᱚᱲ ᱢᱟᱱᱮ ᱡᱩᱢᱤᱫ ᱠᱟᱛᱮᱼᱼ ᱛᱮ ᱵᱚᱱ ᱠᱟᱹᱢᱤ ᱞᱮᱠᱷᱟᱱ ᱫᱚ, ᱥᱮ ᱥᱟᱱᱟᱢ ᱦᱚᱲ ᱵᱚᱱ ᱥᱟᱞᱟ ᱜᱚᱴᱟ ᱞᱮᱠᱷᱟᱱᱼᱼ ᱥᱮ ᱵᱚᱱ ᱥᱚᱞᱦᱮ ᱞᱮᱠᱷᱟᱱ ᱫᱚ, ᱱᱟᱯᱟᱭ ᱛᱮᱜᱮ ᱥᱟᱱᱟᱢ ᱠᱟᱹᱢᱤ ᱜᱮ ᱦᱩᱭᱩᱜ ᱛᱟᱵᱳᱱᱟ ᱾ ᱚᱠᱟ ᱴᱟᱜ ᱦᱚᱸ ᱮᱴᱠᱮ ᱴᱚᱬᱮ ᱥᱮᱼᱼ ᱴᱟᱠᱟ ᱯᱩᱭᱥᱟ ᱱᱟᱥᱮ ᱠᱚᱢ ᱵᱤᱥᱤ ᱦᱤᱡᱩᱜ ᱨᱮᱦᱚᱸ ᱡᱮ ᱱᱩᱱᱟᱹᱜ ᱟᱱᱟᱴ ᱫᱚ ᱵᱟᱝ ᱯᱟᱲᱟᱜ ᱛᱟᱵᱚᱱᱟ ᱡᱮ ᱠᱟᱹᱢᱤ ᱵᱟᱝᱼᱼ ᱵᱟᱵᱚᱱ ᱠᱩᱲᱟᱹᱣ ᱫᱟᱲᱮᱭᱟᱜᱼᱟ
ᱴᱷᱤᱠ ᱴᱷᱤᱠ ᱴᱷᱤᱠ ᱾ ᱟᱫᱚ, ᱧᱮᱞ ᱞᱮᱠᱷᱟᱱ ᱢᱮᱱ ᱫᱚ ᱦᱟᱸᱜᱼᱼ ᱟᱹᱞᱤᱧ ᱫᱚᱞᱤᱧ ᱢᱮᱱ ᱚᱪᱚᱭᱮᱫᱟ ᱾ ᱟᱜ ᱱᱮᱛᱟᱨ ᱫᱚ ᱱᱚᱝᱠᱟ ᱜᱮᱵᱚᱱ ᱠᱚᱨᱟᱣᱮᱫᱟ, ᱟᱵᱮᱱ ᱟᱵᱮᱱᱟᱜ ᱯᱚᱱᱚᱛ ᱨᱮᱵᱮᱱ ᱠᱚᱨᱟᱣᱮᱫᱟ ᱟᱹᱞᱤᱧ ᱟᱹᱞᱤᱧᱟᱜ᱾ ᱯᱚᱱᱚᱛ ᱨᱮᱞᱤᱧ ᱠᱚᱨᱟᱣ ᱮᱫᱟ ᱾
ᱦᱳᱭ ᱦᱳᱭ ᱾
ᱦᱮᱸ ᱦᱤᱨᱤᱡ ᱯᱟᱹᱥᱤᱨ ᱦᱚᱲ ᱠᱚ, ᱡᱟᱣᱨᱟ ᱠᱮᱫ ᱠᱚᱣᱟ ᱾ ᱵᱮᱱ ᱡᱟᱜᱤ ᱵᱮᱱ ᱵᱤᱱᱟᱜ ᱚᱱᱩᱥᱴᱷᱟᱱ ᱵᱮᱱ ᱯᱟᱨᱚᱢ ᱠᱮᱫᱟ ᱢᱩᱪᱟᱹᱫ ᱵᱟᱲᱟ ᱠᱟᱫᱟ ᱟᱵᱮᱱ ᱢᱟᱱᱮ ᱢᱤᱫᱴᱮᱱ, ᱦᱮᱸ ᱢᱤᱫᱴᱮᱱ ᱡᱩᱢᱤᱫ ᱨᱮᱱᱟᱝ ᱢᱤᱫᱴᱮᱱ ᱱᱚᱝᱠᱟᱱᱼᱼ ᱯᱚᱨᱤᱠᱚᱴᱷᱚᱱ ᱫᱚ ᱵᱟᱝ ᱧᱮᱞ ᱧᱟᱢᱚᱜ ᱠᱟᱱᱟ ᱟᱹᱞᱤᱧ ᱥᱮᱱ ᱠᱷᱚᱱ ᱫᱚᱞᱤᱧ ᱢᱮᱱ ᱦᱚᱪᱚᱭᱮᱫᱟ ᱾
ᱚᱱᱟ ᱠᱩᱧ ᱨᱚᱴᱮ ᱞᱮᱠᱟ, ᱡᱮᱢᱚᱱ ᱠᱩᱧ ᱵᱷᱤᱛᱨᱤ ᱨᱮ ᱡᱟ ᱢᱮᱱᱟᱜ ᱵᱚᱱᱟ ᱚᱸᱰᱮ ᱢᱚᱫᱽᱫᱷᱮ ᱜᱮᱵᱚᱱ ᱜᱟᱞᱚᱪᱼᱼ ᱠᱮᱫᱟ ᱦᱮᱸ, ᱟᱫᱚ ᱚᱱᱟ ᱠᱷᱚᱱ ᱵᱟᱦᱮᱨᱼᱼ ᱦᱮᱸ, ᱜᱟᱹᱰᱭᱟᱹ ᱥᱮ ᱜᱟᱰᱟ ᱠᱚᱨᱮ ᱛᱤᱱᱟᱹᱜ ᱜᱟᱱ ᱟᱨᱦᱚᱸ ᱢᱮᱱᱟᱜ ᱠᱚ ᱛᱟᱵᱚᱱᱟ, ᱦᱮᱸ ᱩᱱᱠᱩ ᱛᱟᱞᱟᱨᱮ ᱡᱚᱠᱷᱚᱱᱼᱼ ᱯᱚᱱᱚᱛ ᱵᱟᱭᱨᱮ ᱠᱷᱚᱱ ᱟᱨᱚ ᱵᱚᱱ ᱥᱟᱹᱜᱟᱹᱭ ᱵᱚᱱ, ᱢᱟᱱᱮ ᱵᱚᱱ ᱠᱮᱴᱮᱡᱟᱵᱚᱱ ᱾ ᱫᱩᱲᱩᱵ ᱧᱟᱯᱟᱢᱚᱜ ᱵᱚᱱ ᱱᱚᱝᱠᱟ, ᱛᱟᱦᱚᱞᱮ ᱫᱚ ᱟᱨᱦᱚᱸ ᱥᱟᱹᱜᱟᱹᱭ ᱠᱮᱴᱮᱡᱚᱜ ᱛᱟᱵᱚᱱᱟ᱾ ᱥᱮ ᱟᱵᱚ ᱡᱩᱢᱤᱫ, ᱟᱨᱚ ᱫᱟᱲᱮᱜ ᱛᱟᱵᱚᱱᱟ, ᱦᱩ ᱚᱱᱟ ᱠᱚᱫᱚ ᱟᱵᱚ ᱜᱮ ᱨᱤᱠᱟᱹᱭ ᱦᱩᱭᱩᱜ ᱛᱟᱵᱚᱱᱟ।
ᱦᱮᱸ ᱟᱨ ᱱᱤᱭᱟᱹᱵᱮᱱ ᱧᱮᱞ ᱞᱮᱠᱷᱟᱱ, ᱵᱚᱭᱦᱟ ᱢᱟ ᱡᱚᱛᱚ ᱜᱮ ᱵᱚᱭᱦᱟ ᱠᱟᱱᱟ ᱵᱚᱱ, ᱟᱫᱚ ᱚᱠᱚᱭ ᱫᱚ ᱥᱟᱹᱜᱤᱧ ᱫᱤᱥᱚᱢ, ᱚᱠᱚᱭ ᱫᱚ ᱵᱩᱨᱩ ᱫᱤᱥᱚᱢ, ᱚᱱᱠᱟᱱ ᱢᱤᱫ ᱢᱤᱫ ᱡᱟᱭᱜᱟ ᱨᱮ ᱢᱮᱱᱟᱜ ᱵᱚᱱᱟ, ᱟᱫᱚ ᱟᱹᱞᱤᱧ ᱫᱚ ᱚᱱᱟ ᱞᱟᱹᱜᱤᱫ ᱜᱮᱞᱤᱧ ᱢᱮᱱ ᱮᱫᱟ, ᱡᱟᱛᱮ ᱥᱟᱹᱜᱟᱹᱭ ᱟᱨᱚ ᱜᱟᱹᱦᱤᱨᱚᱜ ᱛᱟᱵᱚᱱ ᱥᱮ ᱟᱨᱦᱚᱸ ᱵᱚᱱ ᱡᱩᱢᱤᱫ ᱫᱟᱲᱮᱭᱟᱜ। ᱟᱨ ᱦᱚᱸ ᱞᱟᱦᱟ ᱥᱮᱫ ᱵᱚᱱ ᱪᱟᱞᱟᱣ ᱫᱟᱲᱮᱭᱟᱜᱼᱟ ᱚᱱᱟᱛᱮ ᱟᱹᱞᱤᱧ ᱥᱮᱱ ᱠᱷᱚᱱ ᱫᱚᱞᱤᱧ ᱢᱮᱱᱮᱫ ᱛᱟᱦᱮᱱᱟ ᱡᱩᱫᱤ ᱢᱤᱫᱴᱮᱱ ᱯᱚᱱᱚᱛ ᱨᱮᱜᱮ ᱡᱩᱫᱤ ᱵᱚᱱ ᱡᱟᱣᱨᱟ ᱫᱟᱲᱮ ᱠᱮᱠᱚ ᱡᱚᱛᱚ ᱦᱚᱲ ᱜᱮ ᱢᱟᱱᱮ ᱟᱵᱮᱱ ᱦᱚᱸ ᱟᱵᱮᱱ ᱯᱚᱱᱚᱛ ᱥᱮᱫ ᱠᱷᱚᱱ ᱵᱮᱱ ᱟᱹᱜᱩ ᱠᱮᱠᱼᱼ ᱟᱹᱞᱤᱧ ᱦᱚᱸ ᱟᱹᱞᱤᱧ ᱯᱚᱱᱚᱛ ᱥᱮᱱ ᱠᱷᱚᱱ ᱱᱚᱝᱠᱟ, ᱢᱤᱫᱴᱮᱱ ᱞᱟᱹᱴᱩ ᱢᱤᱫᱴᱮᱱ ᱵᱚᱱ ᱵᱮᱱᱟᱣ ᱢᱤᱫᱴᱮᱱ ᱵᱷᱷᱟᱞᱤ ᱠᱚᱜᱼᱟ ᱟᱨᱠᱤ।
ᱚᱱᱟ ᱫᱚ ᱵᱮᱱᱟᱣ ᱞᱟᱹᱠᱛᱤ ᱠᱟᱱ ᱜᱮᱭᱟ, ᱟᱫᱚ ᱥᱟᱱᱟᱢ ᱦᱚᱲ ᱛᱚ ᱢᱤᱫ ᱴᱷᱟᱶ ᱨᱮᱫᱚ ᱵᱟᱵᱚᱱ ᱛᱟᱸᱦᱮ ᱫᱟᱲᱮᱭᱟᱜᱼᱟ ᱦᱚᱸ। ᱟᱵᱚ ᱫᱚ ᱞᱟᱡ ᱡᱟᱞᱟ ᱵᱟᱨ ᱪᱩᱯᱩᱫ ᱫᱟᱠᱟ ᱞᱟᱹᱜᱤᱫ, ᱦᱟᱱᱰᱮ ᱱᱟᱰᱮ ᱠᱟᱹᱢᱤ ᱟᱥ ᱥᱚᱨᱟᱭ ᱞᱟᱹᱜᱤᱫ ᱪᱟᱞᱟᱜ ᱦᱩᱭᱩᱜ ᱛᱟᱵᱚᱱᱟ ᱟᱫᱚ ᱮᱱ ᱨᱮᱦᱚᱸ ᱟᱵᱚ ᱫᱚ ᱫᱩᱲᱩᱵ ᱧᱟᱯᱟᱢ ᱞᱟᱹᱠᱛᱤ ᱠᱟᱱᱟ ᱟᱨ ᱵᱟᱝ ᱠᱷᱟᱱ ᱫᱚ ᱥᱟᱶ ᱠᱚ ᱚᱱᱠᱟ ᱛᱤᱸᱜᱩ ᱜᱮ ᱛᱟᱸᱦᱮᱱ ᱛᱟᱵᱚᱱ ᱥᱮ ᱞᱟᱦᱟ ᱥᱮᱫ ᱫᱚ ᱚᱠᱚᱭ ᱤᱫᱤᱭ ᱛᱟᱵᱚᱱᱟ, ᱟᱵᱚ ᱜᱮ ᱨᱤᱠᱟᱹᱭ ᱦᱩᱭᱩᱜ ᱛᱟᱵᱚᱱᱟ। ᱞᱟᱦᱟ ᱥᱮᱫ ᱤᱫᱤ ᱞᱟᱹᱜᱤ
ᱦᱮᱸ ᱟᱨ ᱱᱚᱝᱠᱟ ᱧᱮᱞ ᱵᱤᱱ, ᱱᱚᱝᱠᱟᱱ ᱚᱱᱩᱥᱴᱷᱟᱱ ᱨᱮᱫᱚ ᱟᱜ ᱟᱵᱚ ᱦᱚᱸ ᱟᱭᱢᱟ ᱱᱚᱝᱠᱟ ᱜᱟᱣᱛᱟ ᱥᱚᱝᱜᱚᱴᱷᱚᱱ ᱠᱚ ᱢᱮᱱᱟᱜ ᱠᱚ ᱛᱟᱵᱚᱱ ᱜᱮᱭᱟ।
ᱦᱳᱭ ᱦᱳᱭ ᱢᱮᱱᱟᱜ ᱜᱮᱭᱟ।
ᱦᱮᱸ ᱱᱚᱝᱠᱟ ᱡᱩᱫᱤ ᱡᱚᱛᱚ ᱦᱚᱲ ᱢᱤᱫᱴᱷᱮᱡ ᱜᱮ ᱡᱩᱫᱤ ᱵᱚᱱ, ᱱᱚᱝᱠᱟ ᱵᱚᱱ ᱢᱤᱫᱴᱮᱱ ᱡᱟᱭᱜᱟ ᱨᱮ ᱵᱚᱱ ᱵᱮᱱᱟᱣ ᱞᱮᱠᱷᱟᱱ ᱱᱚᱝᱠᱟᱱ ᱡᱤᱱᱤᱥ ᱞᱟᱹᱴᱩ ᱡᱤᱱᱤᱥ ᱮᱸ ᱟᱹᱞᱤᱧ ᱥᱮᱱ ᱠᱷᱚᱱ ᱫᱚᱞᱤᱧ ᱢᱮᱱᱟ ᱯᱟᱥᱮᱫ ᱫᱚ ᱱᱚᱝᱠᱟ ᱟᱵᱚᱨᱮᱱ ᱵᱚᱭᱦᱟ ᱢᱤᱥᱨᱟᱠᱚ ᱦᱤᱡᱩᱜ ᱜᱮᱭᱟ, ᱪᱮᱫᱟᱜ ᱵᱟᱠᱚ ᱦᱤᱡᱩᱜᱼᱟ ᱟᱵᱮᱱ ᱦᱚᱸ ᱟᱵᱮᱱ ᱥᱮᱱ ᱠᱷᱚᱱ ᱵᱮᱱ ᱱᱮᱶᱛᱟ ᱟᱹᱞᱤᱧ ᱦᱚᱸ ᱟᱹᱞᱤᱧ ᱥᱮᱫ ᱠᱷᱚᱱᱞᱤᱧ ᱱᱮᱶᱛᱟ ᱠᱮᱫ ᱠᱚᱣᱟ, ᱱᱚᱝᱠᱟ ᱢᱤᱫᱴᱮᱱ ᱞᱤᱧ ᱢᱮᱱ ᱦᱚᱪᱚᱭᱮᱫᱼᱟ।
ᱟᱪᱪᱷᱟ ᱟᱹᱰᱤ ᱱᱟᱯᱟᱭ ᱜᱮ ᱱᱚᱣᱟ ᱦᱚᱸ, ᱱᱟᱯᱟᱭ ᱟᱹᱰᱤ ᱦᱩᱫᱤᱥ ᱵᱮᱱ ᱮᱢ ᱟᱠᱟᱫᱟ। ᱱᱚᱣᱟ ᱫᱚ, ᱟᱨᱦᱚᱸ ᱯᱟᱸᱪ ᱡᱚᱱᱟᱜ ᱥᱟᱢᱱᱮ ᱨᱮ ᱜᱟᱞᱢᱟᱨᱟᱣ ᱠᱟᱛᱮ ᱦᱮᱸ। ᱮᱠᱫᱚᱢ ᱵᱚᱱ ᱨᱤᱠᱟᱹ ᱞᱮᱠᱷᱟᱱ ᱫᱚ ᱟᱹᱰᱤ ᱱᱟᱯᱟᱭᱚᱜ ᱜᱮᱭᱟ।
ᱟᱹᱰᱤ ᱱᱟᱯᱟᱭᱚᱜᱼᱟ ᱦᱮᱸ।
ᱦᱮᱸ᱾ ᱱᱚᱝᱠᱟ ᱜᱮ ᱡᱟᱛᱮ ᱥᱟᱱᱟᱢ ᱦᱚᱲᱟᱜ ᱢᱟᱱᱮ ᱵᱚᱦᱚᱜ ᱨᱮ ᱦᱩᱫᱤᱥ ᱠᱚ ᱱᱟᱯᱟᱭ ᱱᱟᱯᱟᱭ ᱵᱚᱞᱚ ᱟᱵᱚᱱ ᱦᱮᱸ ᱛᱟᱦᱚᱞᱮ ᱥᱟᱱᱟᱢ ᱢᱟᱱᱮ ᱯᱟᱸᱪ ᱡᱚᱱᱟ ᱛᱟᱞᱟᱨᱮ ᱚᱱᱟᱢ ᱢᱟᱱᱮ ᱥᱚᱫᱚᱨ ᱞᱮᱠᱷᱟᱱ ᱫᱚ ᱟᱨ ᱯᱟᱸᱪ ᱡᱚᱱᱟ ᱵᱟᱨ ᱯᱮ ᱦᱚᱲ ᱠᱚ ᱵᱩᱡᱷᱟᱹᱣ ᱟᱠᱚ ᱦᱮᱸ ᱥᱩᱞᱳ ᱟᱱᱟ ᱦᱚᱲ ᱦᱚᱸ ᱵᱚᱱ ᱵᱩᱡᱷᱟᱹᱣ ᱟᱵᱚᱱ ᱥᱮ, ᱟᱨᱦᱚᱸ ᱵᱟᱨ ᱯᱮ ᱦᱚᱲᱟᱜ ᱠᱟᱛᱷᱟ ᱵᱚᱱ ᱟᱸᱡᱚᱢ ᱟᱵᱚᱱ ᱥᱚᱞᱦᱮ ᱜᱚᱴᱟᱭᱟᱵᱚᱱ ᱟᱫᱚ ᱱᱟᱯᱟᱭᱚᱜ ᱜᱮᱭᱟ ᱱᱚᱣᱟ ᱠᱚᱫᱚ ᱠᱟᱹᱢᱤ ᱫᱚ।
ᱦᱮᱸ। ᱟᱪᱪᱷᱟ ᱟᱨ ᱱᱚᱝᱠᱟ ᱟᱹᱞᱤᱧ ᱥᱮᱫ ᱠᱷᱚᱱ ᱫᱚᱞᱤᱧ ᱢᱮᱱᱟ ᱡᱮ ᱧᱤᱫᱟᱹ ᱥᱮᱱ ᱡᱟᱦᱟᱱᱟᱜ ᱯᱨᱚᱜᱮᱨᱟᱢ ᱵᱚᱱ ᱫᱚᱦᱚ ᱞᱮᱠᱷᱟᱱ ᱫᱚ, ᱯᱟᱥᱮ ᱱᱚᱝᱠᱟ ᱱᱟᱜ ᱨᱮᱫᱚ ᱵᱟᱹᱲᱤᱡ ᱥᱮᱱ ᱜᱮ ᱪᱟᱞᱟᱜᱼᱟ᱾ ᱟᱞᱤᱧ ᱥᱮᱱ ᱠᱷᱚᱱ ᱫᱚᱞᱤᱧ ᱢᱮᱱ ᱪᱚᱭ ᱫᱟ
ᱦᱳᱭ ᱦᱳᱭ᱾ ᱟᱫᱚ ᱧᱮᱞᱚᱜᱼᱟ ᱡᱮ ᱱᱟ ᱯᱟᱭ ᱠᱟᱹᱢᱤ ᱨᱮᱫᱚ ᱡᱮ ᱥᱟᱱᱟᱢ ᱦᱚᱲ ᱜᱮ ᱱᱟᱯᱟᱭ ᱦᱚᱲ ᱠᱚ ᱛᱟᱸᱦᱮᱱ ᱜᱮᱭᱟ, ᱚᱱᱟ ᱦᱚᱸ ᱵᱟᱝ ᱠᱟᱱᱟ ᱟᱫᱚ ᱚᱱᱟ ᱫᱚ ᱥᱟᱱᱟᱢ ᱦᱚᱲ ᱵᱚᱦᱚᱜ ᱨᱮ ᱫᱚᱦᱚᱭ ᱞᱟᱹᱠᱛᱤ ᱠᱟᱱ ᱛᱟᱵᱚᱱ ᱜᱮᱭᱟᱸ, ᱡᱮ ᱡᱤᱱᱤᱥᱴᱟᱜ ᱫᱚ ᱠᱟᱹᱭ ᱢᱟᱱᱮ ᱢᱚᱬᱮ ᱛᱩᱨᱩᱭ ᱦᱚᱲ ᱵᱷᱟᱞᱤ ᱦᱚᱲ ᱠᱚ ᱛᱟᱦᱮᱱ ᱨᱮᱦᱚᱸ ᱢᱤᱫ ᱦᱚᱲ ᱫᱚ ᱱᱚᱝᱠᱟ ᱵᱮ ᱵᱟᱹᱲᱤᱡ ᱪᱤᱱᱛᱟᱹ ᱫᱷᱟᱨᱟ ᱛᱟᱸᱦᱮ ᱫᱟᱲᱮᱭᱟᱜ ᱜᱮᱭᱟ ᱠᱤᱱᱛᱩ ᱩᱱᱤ ᱦᱚᱸ ᱯᱟᱞᱴᱟᱣ ᱞᱟᱹᱠᱛᱤ ᱠᱟᱱᱟ᱾ ᱚᱱᱟ ᱪᱤᱱᱛᱟᱹ ᱠᱟᱛᱮ ᱛᱮ ᱟᱵᱚ ᱡᱟᱦᱟᱸᱛᱮ ᱚᱥᱩᱵᱤᱫᱷᱟ ᱵᱟᱝ ᱦᱳᱭᱳᱜ
ᱦᱮᱸ।
ᱱᱚᱣᱟ ᱞᱟᱹᱜᱤᱫ ᱜᱮ ᱫᱩᱲᱩᱵ ᱧᱟᱯᱟᱢ ᱠᱟᱛᱮᱜ ᱥᱟᱞᱟ ᱜᱚᱴᱟ ᱠᱟᱛᱮᱱ
ᱦᱮᱸ ᱟᱨ ᱱᱚᱝᱠᱟ ᱵᱮᱱ ᱧᱮᱞ ᱞᱮᱠᱷᱟᱱ ᱧᱮᱞ ᱵᱮᱱ ᱦᱮᱸ ᱠᱤᱪᱷᱩ ᱦᱚᱲ ᱫᱚ ᱥᱚᱢᱟᱡ ᱵᱚᱱ ᱟᱲᱤᱭᱮᱫᱟ ᱠᱤᱪᱷᱩ ᱦᱚᱲ ᱫᱚᱵᱚᱱ ᱯᱷᱩᱲ ᱫᱟ, ᱱᱚᱜ ᱱᱚᱝᱠᱟ ᱢᱤᱫᱴᱮᱱ ᱵᱤᱥᱚᱭ ᱧᱮᱞ ᱡᱩᱛᱩᱜ ᱠᱟᱱᱟ᱾ ᱦᱮᱸ ᱫᱟᱜ ᱵᱚᱱ ᱵᱚᱜᱚᱭ ᱫᱟ ᱱᱚᱝᱠᱟ ᱢᱤᱫᱴᱮᱱ ᱵᱤᱥᱚᱭ ᱨᱮ ᱱᱤᱛᱚᱜ ᱢᱮᱱᱟᱜ ᱵᱚᱱᱟ ᱟᱨᱠᱤ
ᱞᱟᱹᱣᱠᱟᱹ ᱪᱮᱛᱟᱱ ᱨᱮ ᱢᱮᱱᱟᱜ ᱵᱚᱱ ᱞᱮᱠᱟ, ᱢᱚᱱᱮ ᱠᱟᱜ ᱵᱮᱱ ᱰᱚᱵᱚᱞ ᱵᱟᱲᱟᱭ ᱠᱟᱱᱟ ᱵᱚᱱ ᱚᱠᱚᱭ ᱜᱮ ᱵᱟᱠᱚ ᱚᱣᱟᱨᱮᱫ ᱵᱚᱱᱟ ᱟᱨᱠᱤ ᱟᱵᱚ ᱛᱮᱜᱮ ᱨᱟᱠᱟᱵᱚᱜ ᱨᱮᱱᱟᱜ ᱢᱤᱫᱴᱮᱱ ᱦᱮᱸ
ᱟᱫᱚ ᱱᱚᱜᱼᱚᱭ ᱛᱚ ᱨᱚᱯᱚᱲ ᱠᱚ ᱟᱞᱟᱝ ᱛᱟᱞᱟ ᱨᱮᱦᱚᱸ ᱦᱩᱭ ᱱᱟ ᱛᱟᱦᱚᱞᱮ ᱟᱯᱮ ᱚᱸᱰᱮ ᱦᱚᱸ
ᱦᱮᱸ ᱦᱮᱸ ᱾
ᱥᱳᱞᱳ ᱟᱱᱟ ᱛᱮ ᱢᱤᱫ ᱫᱤᱱ ᱫᱩᱲᱩᱵ ᱧᱟᱯᱟᱢᱚᱜ ᱛᱟᱵᱚᱱ ᱯᱮ, ᱟᱞᱮ ᱦᱚᱸ ᱱᱚᱰᱮ ᱛᱟᱦᱚᱞᱮ ᱥᱟᱞᱟ ᱜᱚᱴᱟ ᱜᱮ ᱛᱮᱜ ᱟᱨᱚ ᱟᱵᱚ ᱦᱚᱸ ᱢᱤᱫ ᱫᱤᱱ ᱵᱚᱱ ᱡᱩᱢᱤᱫᱚᱜᱼᱟ ᱛᱟᱦᱞᱮ ᱥᱟᱱᱟᱢ ᱦᱚᱲ ᱜᱮ ᱦᱩᱸ ᱜᱟᱞᱢᱟᱨᱟᱣᱟ ᱦᱳᱭ ᱦᱳᱭ ᱢᱟ ᱛᱟᱦᱚᱞᱮ ᱦᱟᱸᱜ ᱱᱚᱠᱟ ᱴᱷᱤᱠ ᱜᱮᱭᱟ ᱡᱚᱦᱟᱨ ᱜᱮ ᱦᱮᱸ ᱾
ᱦᱮᱸ ᱾